ᱦᱮᱞᱳᱣ
ᱦᱮᱞᱳ
ᱦᱳᱭᱻ
ᱦᱮᱸ ᱜᱚᱝᱠᱮ ᱟᱸᱡᱚᱜ ᱠᱟᱱᱟ ᱥᱮ
ᱦᱳᱭ ᱟᱸᱡᱚᱢᱚᱜ ᱠᱟᱱᱟ ᱱᱤᱛᱳᱜ
ᱦᱚᱸ ᱦᱮᱸᱛᱚ ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ ᱦ
ᱛᱟᱦᱚᱞᱮ ᱜᱚᱝᱠᱮ ᱪᱮᱫ ᱥᱟᱛᱟᱢ ᱛᱮᱞᱟᱝ ᱜᱚᱞᱯᱚᱭᱟ
ᱪᱮᱫ ᱥᱟᱠᱟᱢ ᱛᱮᱞᱟᱝ ᱜᱚᱞᱯᱷᱚᱭᱟ ᱚᱱᱟ ᱜᱮᱛᱚ ᱢᱟ ᱞᱟᱹᱭ ᱵᱮᱱ ᱟᱵᱮᱱ ᱜᱮ ᱛᱟᱦᱞᱮ
ᱟᱯᱮ ᱫᱚ, ᱟᱵᱮᱱ ᱱᱟᱜ ᱚᱲᱟᱜ ᱫᱚ ᱚᱠᱟ ᱠᱚᱥᱮᱡ
ᱟᱞᱤᱧ ᱫᱚ ᱚᱱᱟᱻᱱᱟ ᱯᱩᱨᱞᱤᱭᱟᱹ ᱥᱮᱡ
ᱯᱩᱨᱩᱞᱤᱭᱟᱹ ᱠᱚᱫ
ᱦᱳᱭᱻ
ᱯᱩᱨᱩᱞᱤᱭᱟᱹ ᱚᱠᱟ ᱡᱟᱭᱜᱟ?
ᱱᱚᱣᱟ ᱱᱚᱣᱟ ᱵᱟᱱᱫᱚᱣᱟᱱ
ᱟᱹᱞᱤᱧ ᱦᱚᱸ ᱚᱱᱛᱮ ᱨᱮᱱ ᱠᱟᱱ ᱜᱮᱭᱟᱞᱤᱧ ᱟᱫᱚ ᱵᱟᱱᱫᱚᱣᱟᱱ ᱫᱚ ᱚᱠᱟᱨᱮ
ᱦᱸᱻ ᱱᱚᱣᱟ ᱠᱩᱪᱪᱟᱹ
ᱚ ᱚ ᱟᱹᱞᱤᱧ ᱢᱟ ᱱᱟᱣᱟ ᱱᱚᱛᱮ ᱛᱟᱦᱚᱞᱮ
ᱦᱮᱸ
ᱚᱱᱟ ᱛᱟᱞᱯᱟᱛ ᱪᱤᱨᱩᱰᱤ ᱵᱮᱱ ᱟᱡᱚᱢ ᱟᱠᱟᱫᱟ ᱥᱮ
ᱦᱳᱭᱻᱦᱳᱭᱻᱦᱳᱭᱻ ᱦᱚᱸ ᱦᱳᱭ
ᱛᱟᱦᱞᱮ ᱟᱯᱮ ᱠᱚ ᱥᱮᱡ ᱫᱚ ᱫᱟᱜ ᱵᱟᱲᱟᱭ ᱮᱫ ᱥᱮ ᱵᱟᱝ
ᱱᱚᱭ ᱫᱟᱜ ᱧᱩᱨᱦᱟᱹᱜ ᱠᱟᱱ ᱜᱮᱭᱟ ᱡᱷᱤᱴᱤᱠ ᱡᱷᱤᱴᱤᱠ ᱛᱮᱦᱮᱧ ᱫᱚ ᱥᱮᱛᱟᱜ ᱵᱷᱳᱨ ᱛᱚᱨᱟ ᱠᱷᱚᱱᱟᱜ ᱜᱮ ᱚᱱᱠᱟ ᱫᱚ ᱵᱟᱭ ᱫᱟᱜ ᱠᱟᱫᱟ ᱦᱟᱞᱠᱟ ᱫᱷᱟᱨᱟ ᱜᱮ ᱫᱟᱜ ᱧᱩᱨᱩᱜ ᱠᱟᱱᱟ
ᱛᱟᱦᱮᱞᱮ ᱨᱚᱦᱚᱭ ᱠᱚᱫᱚ ᱯᱮᱭᱟ ᱫᱷᱩᱨᱟᱹᱣ ᱟᱠᱟᱱᱟ
ᱨᱚᱦᱚᱭ ᱠᱚ ᱫᱷᱩᱨᱟᱹᱣ ᱵᱟᱲᱟ ᱦᱩᱭ ᱟᱠᱟᱱᱟ ᱱᱚ ᱱᱚᱜᱼᱚᱭ ᱱᱤᱱᱠᱟᱹᱢ ᱵᱟᱨᱟᱵᱟᱨᱤ ᱦᱩᱭ ᱦᱩᱭ ᱥᱟᱹᱛ ᱦᱮᱡ ᱟᱠᱟᱱᱟ ᱦᱟᱜ᱾
ᱟᱪᱪᱷᱟ
ᱚᱸ ᱟᱯᱮ ᱠᱚᱥᱮᱡ ᱚᱱᱛᱮ
ᱟᱞᱮ ᱥᱮᱱ ᱦᱚ ᱟᱣᱨᱤ ᱞᱮ ᱫᱷᱩᱨᱟᱹᱜᱼᱟ, ᱱᱚᱜ-ᱚᱭ ᱵᱟᱹᱭᱦᱟᱹᱲ ᱵᱟᱹᱭᱦᱟᱹᱲ ᱛᱮᱠᱚ ᱨᱚᱦᱚᱭ ᱵᱟᱲᱟᱭ ᱫᱟ ᱚᱱᱠᱟ ᱡᱳᱨ ᱧᱚᱜ ᱫᱚ ᱟᱹᱣᱨᱤ ᱫᱟᱜᱟ ᱛᱚ ᱱᱚᱜᱼᱚᱭ ᱛᱮᱦᱮᱧ ᱜᱮᱦᱟᱸᱜ ᱟᱞᱮ ᱥᱮᱫ ᱠᱚᱦᱚᱸ ᱠᱟᱹᱴᱤᱡ ᱥᱮᱛᱟᱜ ᱵᱮᱲᱟᱭ ᱫᱟᱜ ᱟᱠᱟᱫᱟ᱾
ᱟᱞᱮ ᱤᱱᱠᱟᱹᱜ ᱠᱟᱹᱴᱤᱡ ᱠᱟᱹᱴᱤᱡ ᱮ ᱫᱟᱜ ᱮᱫᱫᱟ ᱩᱱᱟᱹᱜ ᱮᱠᱴᱟ ᱫᱚ ᱵᱟᱭ ᱫᱟᱜ ᱟᱠᱟᱫᱟ ᱦᱟᱜ᱾
ᱦᱩᱸᱻ ᱟᱯᱮ ᱥᱮᱱ ᱢᱟ ᱟᱫᱚ ᱵᱩᱨᱩ ᱫᱤᱥᱚᱢ ᱛᱚ, ᱵᱩᱨᱩ ᱨᱮᱱᱟᱜ ᱫᱟᱜ ᱟᱬᱜᱚᱣᱟᱯᱮᱭᱟ ᱡᱟᱹᱱᱤᱡ?
ᱦᱳᱭ ᱵᱩᱨᱩ ᱨᱮᱱᱟᱜ ᱫᱟᱜ ᱟᱬᱜᱚᱱ ᱠᱟᱱᱟ ᱥᱮ᱾ ᱤᱱᱟᱹ ᱛᱮᱦᱚᱸ ᱢᱟᱱᱮ ᱵᱟᱹᱭᱦᱟᱹᱲ ᱛᱮᱫ ᱦᱩᱭᱩᱜ ᱠᱟᱱᱟ, ᱮᱴᱟᱜ ᱥᱮᱫ ᱛᱚ ᱵᱟᱞᱮ ᱨᱚᱦᱚᱭ ᱠᱟᱫᱟ ᱦᱟᱸᱜ᱾
ᱵᱟᱹᱭᱦᱟᱹᱲ ᱛᱮ ᱡᱟᱦᱟᱸ ᱛᱤᱱᱟᱹᱜ ᱫᱟᱜᱚᱜ ᱠᱟᱱᱟ ᱤᱱᱟᱹ ᱠᱚ ᱨᱚᱦᱚᱭ ᱦᱩᱭᱩᱜ ᱠᱟᱱᱟ ᱟᱫᱚ ᱢᱮᱱ ᱫᱟᱭ ᱤᱱᱟᱹ ᱦᱚᱞᱮ ᱨᱚᱦᱚᱭ ᱵᱟᱲᱟᱭ ᱦᱩᱭᱩᱜᱼᱟ᱾
ᱦᱩᱸ
ᱦᱮᱸ ᱜᱚᱝᱠᱮ ᱪᱮᱫ ᱠᱚ ᱦᱩᱲᱩ ᱪᱟᱥ ᱦᱩᱭᱩᱜ ᱠᱟᱱᱟ ᱛᱟᱦᱮᱸᱫ ᱱᱮᱥ ᱫᱚ?
ᱟᱞᱮ ᱫᱚ ᱱᱮᱥᱫᱚ ᱚᱱᱟ ᱵᱟᱹᱭᱦᱟᱹᱲ ᱠᱚᱨᱮ ᱫᱚ ᱚᱱᱟ ᱤᱭᱟᱹ ᱧᱚᱜ, ᱠᱟᱴᱤᱡ ᱦᱟᱢᱟᱞ ᱧᱚᱜ ᱦᱩᱲᱩ ᱠᱚ ᱡᱟᱦᱟᱸ ᱫᱚᱠᱚ ᱢᱮᱛᱟᱜ ᱥᱚᱨᱱᱚ ᱠᱚ᱾
ᱦᱳᱭ
ᱟᱨ ᱵᱟᱹᱫᱽ ᱠᱚᱨᱮ ᱫᱚ ᱱᱚᱝᱠᱟ ᱡᱟᱦᱟᱸ ᱪᱟᱬ ᱧᱚᱜ ᱵᱤᱞᱤᱜᱼᱟ ᱚᱱᱠᱟᱱ ᱦᱩᱲᱩ ᱜᱮ᱾ ᱯᱚᱨᱮᱛᱮ ᱦᱟᱜ ᱫᱟᱜᱟᱭ ᱥᱮ ᱵᱟᱭ ᱫᱟᱜᱟ
ᱡᱚᱛᱚ ᱦᱚᱲ ᱢᱟ ᱵᱟᱹᱭᱦᱟᱹᱲ ᱢᱟ ᱥᱚᱨᱱᱚ ᱜᱮᱵᱚᱱ ᱪᱟᱥ ᱟᱵᱚᱱ ᱱᱚᱣᱟ ᱠᱚᱨᱚ ᱢᱟ᱾
ᱦᱩᱸ
ᱟᱵᱚ ᱱᱚᱣᱟ ᱠᱚᱨᱮᱢᱟ ᱥᱚᱨᱱᱚ ᱜᱮ ᱡᱟᱹᱥᱛᱤ ᱠᱚ ᱪᱟᱥᱟ᱾
ᱦᱩᱸ, ᱚᱱᱟ ᱫᱚ ᱡᱚᱢ ᱨᱮᱦᱚᱸ ᱥᱤᱵᱤᱞᱟ᱾ ᱟᱨ ᱚᱱᱟ ᱠᱚ ᱦᱚᱛᱮᱡ ᱛᱮ ᱦᱚᱲ ᱵᱤᱥᱤ ᱠᱚ ᱪᱟᱥᱟ ᱚᱱᱟ
ᱦᱳᱸᱭ
ᱟᱯᱮ ᱠᱚ ᱥᱮᱱ ᱦᱚᱸ ᱛᱟᱦᱚᱞᱮ ᱤᱱᱠᱟᱹ ᱜᱮ ᱵᱟᱝ?
ᱦᱳᱭ ᱤᱱᱟᱹ ᱫᱚ ᱥᱚᱨᱱᱚ ᱜᱮ ᱡᱟᱹᱥᱛᱤ ᱦᱚᱲ ᱠᱚᱫᱚ ᱠᱚ ᱪᱟᱥᱟ ᱥᱚᱨᱱᱚ ᱫᱚ ᱡᱚᱛᱚ ᱦᱚᱲ ᱜᱮᱵᱚᱱ ᱧᱮᱞ ᱛᱟᱠᱚᱣᱟ᱾ ᱛᱟᱯᱚᱨᱮ ᱱᱚᱜᱼᱚᱭ ᱵᱮᱡᱟᱨ ᱨᱮ ᱛᱮᱧ ᱜᱮ ᱵᱟᱡᱟ ᱦᱮᱡ ᱟᱠᱟᱱ ᱚᱱᱟ ᱠᱚ ᱢᱤᱫᱴᱤᱡ ᱵᱟᱨᱭᱟ ᱠᱚ ᱪᱟᱥ ᱵᱟᱲᱟᱭᱮᱫᱟ᱾ ᱱᱟᱣᱟ ᱱᱟᱣᱟ ᱦᱩᱲᱩ ᱠᱚᱦᱚᱸ᱾
ᱱᱤᱛᱚᱜ ᱫᱚ ᱟᱫᱚ ᱵᱤᱥᱤᱨ ᱵᱷᱟᱜᱽ ᱟᱠᱷᱨᱤᱧ ᱵᱟᱲᱟ ᱞᱟᱹᱜᱤᱫ ᱜᱮᱠᱚ ᱪᱟᱥ ᱵᱟᱲᱟᱭᱟ ᱥᱮ ᱟᱫᱚ
ᱦᱳᱭ ᱟᱫᱚ ᱚᱱᱟ ᱛᱮᱜᱮ ᱢᱟᱱᱮ ᱥᱚᱨᱠᱟᱨ ᱠᱷᱚᱱᱟᱜ ᱵᱚᱱ ᱧᱟᱢᱮᱫ ᱛᱮ ᱩᱱᱟᱹᱜᱴᱟ ᱵᱟᱵᱚᱱ ᱯᱟᱸᱡᱟᱭᱮᱫᱟ ᱦᱳᱭ ᱢᱮᱱ ᱚ ᱡᱟᱦᱟ ᱡᱟᱦᱟᱸ ᱥᱩᱨ ᱦᱩᱲᱩ ᱟᱹᱠᱷᱨᱤᱧᱚᱜ ᱛᱟᱵᱤᱱᱟ ᱚᱱᱟ ᱜᱮᱛᱚᱵᱮᱱ ᱪᱟᱥ ᱟᱥᱮ ᱱᱤᱛᱚᱜ ᱫᱚ᱾ ᱱᱟᱵᱤᱱ ᱫᱚ ᱟᱠᱷᱨᱤᱧ ᱞᱟᱹᱜᱤᱫ ᱵᱮᱱ ᱪᱟᱥ ᱮᱫᱟ ᱱᱤᱛᱚᱜ ᱫᱚ᱾
ᱦᱮᱸ ᱡᱟᱛᱮ ᱰᱷᱮᱨ ᱧᱚᱜ ᱦᱩᱭᱩᱜ ᱢᱟ ᱚᱱᱠᱟᱱ ᱦᱚᱲ
ᱦᱳᱭ
ᱟᱠᱷᱟᱫᱟᱱ
ᱡᱟᱦᱟᱸ ᱦᱩᱲᱩ ᱨᱮ ᱫᱟᱢ ᱧᱟᱢᱚᱜᱼᱟ ᱚᱱᱟ ᱠᱚᱥᱚᱵᱤᱱ ᱪᱟᱥ ᱟᱠᱟᱫᱟ
ᱦᱮᱸ ᱱᱤᱛᱚᱜ ᱫᱚ ᱡᱚᱢ ᱞᱟᱹᱜᱤᱫ ᱫᱚ ᱠᱷᱩᱵ ᱠᱚᱢ ᱜᱮᱠᱚ ᱪᱟᱥ ᱮᱫᱟ᱾ ᱢᱤᱫᱴᱟᱝ ᱵᱟᱨᱭᱟ ᱨᱮ ᱠᱚ ᱪᱟᱥ ᱠᱟᱜ ᱠᱟᱱᱟ ᱥᱤᱵᱤᱞ ᱧᱚᱜ ᱦᱩᱲᱩ᱾
ᱦᱳᱭ ᱦᱩᱸ ᱟᱫᱚ ᱱᱤᱛᱮᱧ ᱜᱟᱯᱟ ᱫᱚ ᱦᱩᱭᱩᱜ ᱠᱟᱱ ᱜᱮᱭᱟ ᱛᱚ᱾ ᱧᱟᱢ ᱮᱫ ᱜᱮᱭᱟ ᱠᱚ᱾ ᱚᱱᱟ ᱫᱚ ᱡᱚᱢ ᱨᱮᱱᱟᱜ ᱫᱚ ᱚᱵᱷᱟᱵᱽ ᱫᱚ ᱵᱟᱝ ᱦᱩᱭᱩᱜ ᱠᱟᱱᱟ ᱛᱮᱦᱮᱧ ᱜᱟᱯᱟ ᱫᱚ ᱾
ᱦᱮᱸ ᱾
ᱛᱟᱦᱚᱞᱮ ᱜᱚᱝᱠᱮ ᱢᱮᱱᱮᱫᱟᱞᱤᱧ ᱡᱚᱱᱰᱽᱨᱟ ᱠᱚᱫᱚ ᱯᱮ ᱤᱭᱟᱹ ᱮᱨ ᱵᱟᱲᱟ ᱠᱟᱫᱟ ᱥᱮ ᱵᱟᱝ?
ᱦᱮᱸ ᱡᱚᱱᱰᱽᱨᱟ ᱠᱚᱠᱚ ᱮᱨ ᱵᱟᱲᱟ ᱟᱠᱟᱫ ᱜᱮᱭᱟ ᱮᱨ ᱫᱚ ᱟᱫᱚ ᱱᱤᱛᱚᱜ ᱫᱚ ᱾ ᱦᱳᱭ ᱩᱰᱩᱠ ᱵᱟᱲᱟᱜ ᱠᱟᱱ ᱛᱟᱠᱚᱣᱟ ᱦᱟᱸᱜ ᱱᱤᱛᱚᱜ ᱫᱚ ᱾
ᱦᱚᱸᱻ ᱟᱞᱮ ᱥᱮᱱ ᱫᱚ ᱟᱞᱮ ᱥᱮᱱ ᱫᱚ ᱦᱚᱸᱼᱼ ᱟᱞᱮ ᱫᱚ ᱵᱟᱜ ᱵᱟᱲᱜᱮ ᱨᱮᱜᱮ ᱾ ᱦᱮᱸ ᱟᱞᱮ ᱫᱚ ᱠᱷᱮᱛ ᱥᱮᱫ ᱫᱚ ᱵᱟᱝ ᱥᱩᱫᱩ ᱵᱟᱲᱜᱮ ᱨᱮᱜᱮ ᱡᱟᱦᱟᱸ ᱛᱤᱱᱟᱹᱜ ᱠᱚ ᱨᱚᱦᱚᱭ ᱵᱟᱲᱟ ᱠᱟᱜᱼᱟ ᱾
ᱟᱫᱚ ᱟᱯᱮᱭᱟᱜ ᱫᱚ ᱠᱷᱮᱛ ᱫᱚ ᱫᱚᱢᱮ ᱪᱟᱬ ᱫᱟᱜᱚᱜᱼᱟ ᱛᱚ ᱚᱱᱟ ᱦᱚᱛᱮᱡ ᱚᱱᱟ ᱠᱚ ᱦᱚᱛᱮᱡ ᱛᱮᱦᱚᱸ ᱧᱮᱞᱚᱜᱼᱟ ᱼᱼ
ᱦᱩᱸᱻ ᱟᱫᱚ ᱠᱷᱮᱛ ᱨᱮ ᱫᱚ ᱵᱟᱠᱚ ᱨᱮᱫᱚ ᱵᱟᱠᱚ ᱨᱚᱦᱚᱭᱟ ᱢᱟᱱᱮ ᱵᱟᱲᱜᱮ ᱨᱮᱜᱮ ᱡᱟᱦᱟᱸ ᱛᱤᱱᱟᱹᱜ ᱡᱚᱱᱰᱽᱨᱟ ᱡᱚᱛᱚ ᱼᱼ ᱵᱟᱲᱜᱮ ᱨᱮ ᱡᱚᱱᱰᱽᱨᱟ ᱨᱟᱦᱮᱲ ᱟᱨ ᱤᱱᱟᱹ ᱠᱚ ᱱᱚᱜᱼᱱᱟ ᱼᱼ ᱠᱚᱠᱚ ᱪᱟᱥ ᱵᱟᱲᱟ ᱠᱟᱜᱼᱟ ᱱᱤᱛᱚᱜ ᱫᱚ᱾ ᱥᱟᱶᱛᱮ ᱱᱚᱜᱼᱱᱟ ᱢᱟᱞᱦᱟᱱ ᱠᱚ ᱡᱟᱦᱟᱱᱟᱜ ᱜᱮ ᱜᱷᱟᱸᱜᱷᱨᱟ ᱠᱚ ᱾ ᱵᱷᱤᱱᱰᱤ ᱠᱚ ᱢᱤᱫᱴᱤᱡ ᱵᱟᱨᱭᱟ ᱠᱚ ᱚᱲᱟᱜ ᱨᱮ ᱡᱚᱢ ᱵᱟᱲᱟᱭ ᱞᱟᱹᱜᱤᱫ ᱾ ᱟᱨ ᱟᱵᱚ ᱥᱮᱫ ᱫᱚ ᱩᱱᱟᱹ ᱮᱠᱴᱟ ᱫᱚ ᱪᱟᱥᱤ ᱦᱚᱲ ᱛᱚ ᱟᱨ ᱵᱟᱹᱱᱩᱜ ᱠᱚᱣᱟ ᱥᱮ ᱡᱮ ᱥᱚᱵᱽᱡᱤ ᱠᱚ ᱪᱟᱥᱟ ᱚᱱᱠᱟ ᱫᱚ ᱟᱵᱚ ᱱᱚᱣᱟ ᱥᱟᱭᱤᱰ ᱫᱚ ᱾
ᱦᱩᱸ ᱾
ᱱᱚᱣᱟ ᱛᱮ ᱼᱼ ᱚᱱᱮ ᱡᱚᱛᱚ ᱦᱚᱲ ᱚᱲᱟᱜ ᱨᱮ ᱡᱚᱢ ᱚᱱᱟ ᱠᱚᱜᱮ ᱠᱚ ᱪᱟᱥ ᱵᱟᱲᱟᱭᱟ ᱾ ᱟᱨ ᱱᱤᱛᱚᱜ ᱢᱟ ᱫᱟᱜ ᱨᱮᱱᱟᱜ ᱠᱟᱹᱴᱤᱡ ᱥᱚᱢᱚᱥᱥᱟ ᱦᱚᱛᱮᱡ ᱛᱮᱦᱚᱸ ᱛᱚ ᱪᱟᱥ ᱢᱟ ᱵᱟᱭ ᱦᱩᱭᱩᱜ ᱛᱟᱵᱮᱱᱟ ᱥᱮ ᱟᱵᱮᱱ ᱟᱨ ᱼᱼ ᱪᱟᱥ ᱨᱮᱢᱟ ᱫᱟᱜ ᱞᱟᱜᱟᱣ ᱟᱵᱮᱱ ᱜᱮ ᱾
ᱦᱮᱸᱻ
ᱟᱨ ᱛᱟᱦᱚᱞᱮ ᱚᱱᱛᱮ ᱫᱚ ᱤᱭᱟᱹ ᱠᱚ ᱟᱛᱳ ᱫᱚᱢᱻ ᱟᱡᱚᱢ ᱵᱟᱲᱟ ᱟᱠᱟᱫ ᱜᱮᱭᱟ ᱛᱚᱼᱼ ᱢᱟᱦᱨᱟᱜᱚᱲᱟ ᱠᱚ ᱾
ᱦᱮᱸ ᱦᱮᱸ ᱚᱱᱟ ᱠᱚᱫᱚ ᱟᱡᱚᱢ ᱦᱩᱭ ᱟᱠᱟᱱᱟ ᱾
ᱚᱱᱟ ᱠᱚ ᱠᱚᱨᱮ ᱠᱷᱚᱡ ᱫᱚ ᱛᱤᱱᱟᱹᱜ ᱥᱟᱹᱜᱤᱧ ᱟᱯᱮ ᱟᱛᱳ?
ᱦᱮᱸ ᱼᱼ
ᱚᱱᱟ ᱟᱹᱛᱳ ᱠᱷᱚᱡ ᱫᱚ ᱟᱯᱮ ᱫᱚ ᱛᱤᱱᱟᱹᱜ ᱥᱟᱺᱜᱤᱧ?
ᱵᱟᱝ ᱥᱟᱺᱜᱤᱧᱟ ᱚᱸᱰᱮ ᱥᱩᱨ ᱜᱮ ᱵᱟᱨ ᱠᱤᱞᱳ ᱢᱤᱴᱟᱨ ᱜᱟᱱ ᱾
ᱛᱟᱦᱚᱞᱮ ᱚᱱᱟ ᱠᱚ ᱟᱹᱛᱩ ᱨᱮ ᱚᱱᱟ ᱟᱹᱛᱩ ᱨᱮ ᱢᱤᱫ ᱴᱟᱝ ᱜᱟᱛᱮ ᱜᱤᱫᱟᱹᱨ ᱢᱮᱱᱟᱭᱟ ᱾
ᱚᱸᱻ ᱱᱚᱰᱮ ᱫᱚ ᱥᱩᱨ ᱜᱮᱭᱟ ᱟᱞᱮ ᱱᱚᱸᱰᱮ ᱠᱷᱚᱱᱟᱜ ᱫᱚ ᱾
ᱦᱩᱸ ᱾
ᱟᱹᱭ ᱫᱩ ᱠᱤᱞᱳ ᱢᱤᱴᱟᱨ ᱥᱟᱵ ᱵᱮᱱ ᱾ ᱠᱩᱪᱤᱭᱟᱹ ᱵᱮᱱ ᱪᱟᱞᱟᱜᱼᱟ ᱢᱤᱫ ᱠᱤᱞᱳᱢᱤᱴᱟᱨ, ᱚᱰᱮ ᱠᱷᱚᱱᱟᱜ ᱟᱨᱚ ᱢᱤᱫ ᱠᱤᱞᱳ ᱢᱤᱴᱟᱨ ᱥᱟᱵ ᱵᱮᱱ ᱾
ᱦᱮᱸ ᱾
ᱟᱨ ᱠᱩᱪᱤᱭᱟᱹ ᱨᱮᱠᱚ ᱞᱟᱹᱭ ᱫᱚ ᱚᱠᱟ ᱚᱠᱟ ᱫᱤᱱ ᱦᱟᱴ ᱦᱩᱭᱩᱜᱼᱟ?
ᱢᱚᱝᱜᱚᱞ ᱵᱟᱨ ᱦᱤᱞᱳᱜᱦᱟᱴ ᱾ ᱠᱩᱪᱤᱭᱟ ᱦᱟᱴ ᱨᱮ ᱫᱚ, ᱦᱳᱭ ᱦᱮᱸ ᱛᱮᱦᱮᱧ ᱜᱮ ᱦᱟᱴ ᱾
ᱚ ᱛᱟᱦᱚ ᱞᱮ ᱦᱟᱴ ᱨᱮᱫᱚ ᱪᱮᱫ ᱠᱚ ᱧᱟᱢᱚᱜᱼᱟ? ᱚᱸᱰᱮᱱᱟᱜ ᱦᱟᱴ ᱨᱮ᱾
ᱚᱸᱰᱮ ᱦᱟᱴ ᱨᱮᱫᱚ ᱡᱚᱛᱚ ᱨᱚᱠᱚ ᱢᱟᱜ ᱜᱮ ᱥᱚᱵᱽᱡᱤ ᱯᱟᱹᱛᱤ ᱫᱚ ᱡᱚᱛᱚ ᱨᱚᱠᱚ ᱢᱟᱜ ᱜᱮ ᱧᱟᱢᱚᱜᱼᱟ᱾ ᱡᱤᱞ-ᱦᱟᱹᱠᱩ, ᱞᱩᱜᱽᱲᱤᱡ- ᱞᱟᱯᱚ᱾ ᱡᱚᱛᱚᱜ ᱜᱮ ᱡᱚᱛᱚᱜ ᱜᱮ ᱛᱟᱦᱮᱱᱟ᱾ ᱢᱚᱥᱞᱟ, ᱯᱟᱹᱛᱤ ᱠᱚ, ᱥᱩᱱᱩᱢ-ᱥᱟᱵᱚᱱ ᱡᱚᱛᱚ ᱨᱚᱠᱚ ᱢᱟᱜ ᱥᱩᱱᱩᱢ, ᱠᱩᱩᱭᱰᱤ ᱥᱩᱱᱩᱢ, ᱵᱟᱹᱨᱩ ᱥᱩᱱᱩᱢ,
ᱟᱨ ᱛᱟᱞᱮᱦᱮ ᱦᱟᱱᱟ ᱤᱭᱟᱹ ᱠᱚᱫᱚ ᱧᱟᱢᱚᱜ ᱟᱥᱮ ᱵᱟᱝ ᱢᱟᱨᱟᱝ ᱠᱷᱟᱞᱟᱜ ᱟᱵᱚ ᱡᱟᱦᱟᱸ
ᱫᱚ ᱵᱟᱹᱱᱩᱜ ᱟᱱ ᱛᱚ ᱦᱟᱸᱜ ᱚᱱᱠᱟ ᱫᱚ
ᱟᱫᱚ ᱢᱤᱫ ᱴᱤᱡ ᱵᱟᱨᱭᱟ ᱫᱚᱠᱚ ᱚᱲᱟᱜ ᱥᱮᱫ ᱨᱮᱠᱚ ᱵᱮᱱᱟᱣ ᱮᱫ ᱜᱮᱭᱟ᱾
ᱦᱩᱸ
ᱫᱚ ᱵᱟᱹᱱᱩᱜ ᱟᱱ ᱟᱫᱚ ᱚᱱᱛᱮ ᱜᱮᱛᱚ ᱠᱚ ᱞᱟᱹᱭ ᱫᱟ᱾ ᱟᱯᱮ ᱥᱮᱫ ᱚᱱᱟ ᱟᱯᱮ ᱚᱱᱟ ᱫᱷᱟᱨᱮ ᱜᱮ ᱦᱩᱭᱩᱜ ᱠᱟᱱ
ᱦᱮᱸ ᱱᱚᱛᱮ ᱦᱚᱸ ᱱᱚᱜ ᱝᱠᱟ ᱪᱩᱠᱩ ᱪᱩᱠᱩ ᱧᱚᱜ ᱛᱮᱠᱚ ᱠᱚᱨᱟᱣ ᱮᱫᱟ᱾
ᱚ ᱟᱞᱮ ᱥᱮᱫ ᱫᱚ ᱟᱛᱩ ᱩᱛᱩᱨ ᱫᱚ ᱦᱩᱭᱩᱜ ᱠᱟᱱ ᱜᱮᱭᱟ᱾
ᱚᱱᱠᱟ ᱞᱟᱦᱟ ᱞᱮᱠᱟ ᱡᱟᱹᱥᱛᱤ ᱜᱮ ᱵᱟᱠᱚ ᱠᱚᱨᱟᱣ ᱫᱟ ᱦᱩᱸ
ᱦᱩᱸ ᱡᱟᱦᱟᱸᱭ ᱠᱚᱫᱚ ᱚᱱᱠᱟ ᱫᱚ ᱡᱟᱹᱥᱛᱤ ᱫᱚ ᱵᱟᱠᱚ ᱠᱚᱨᱟᱣ ᱫᱟ ᱱᱤᱛᱚᱜ ᱫᱚ ᱡᱚᱛᱚ ᱦᱚᱲ ᱟᱹᱛᱩ ᱟᱹᱛᱩ ᱧᱚᱜ ᱜᱮᱠᱚ ᱠᱚᱨᱟᱣ ᱫᱟᱛᱚ᱾ ᱡᱟᱦᱟᱸ ᱚᱱᱠᱟᱱ ᱦᱚᱲ ᱢᱮᱱᱟᱜ ᱠᱚᱣᱟ ᱡᱟᱦᱟᱸ ᱟᱛᱩ ᱨᱮᱱ ᱩᱱᱠᱩ ᱠᱚ ᱠᱚᱨᱟᱣ ᱵᱟᱲᱟᱭᱮᱫᱟ᱾
ᱦᱩᱸ
ᱱᱮᱰᱟ ᱠᱟᱛᱮᱫ ᱫᱚ ᱦᱩᱭᱩᱜ ᱠᱟᱱᱟ᱾
ᱠᱩᱭᱞᱟᱹᱯᱟᱞ ᱦᱟᱴ ᱨᱮᱫᱚ ᱚᱱᱟ ᱦᱚᱸ ᱱᱤᱛᱚᱜ ᱡᱟᱹᱥᱛᱤ ᱵᱟᱠᱚ ᱠᱚᱨᱟᱣ- ᱟ᱾
ᱚ
ᱠᱤᱪᱷᱩ ᱠᱤᱪᱷᱩ ᱤᱭᱟᱹ ᱠᱚ ᱠᱚᱨᱟᱣ ᱫᱟ ᱵᱟᱠᱷᱟᱱ ᱫᱚ ᱵᱚᱱᱫᱚ ᱟᱠᱟᱫ ᱠᱚᱣᱟ ᱠᱚ ᱱᱤᱛᱚᱜ ᱫᱚ᱾
ᱦᱩᱸ
ᱦᱟᱱᱟ ᱯᱟᱨᱚᱢ ᱩᱱᱠᱩ ᱩᱱᱠᱩ ᱠᱚᱜᱮ ᱠᱚᱨᱟᱣ ᱵᱟᱲᱟᱭ ᱜᱮᱭᱟ᱾
ᱦᱩᱸ
ᱟᱨ ᱛᱟᱦᱚᱞᱮ ᱱᱚᱛᱮ ᱫᱚ ᱦᱮᱡ ᱵᱟᱲᱟᱣ ᱟᱠᱟᱱᱟ ᱥᱮ?
ᱥᱮᱱ ᱫᱚ ᱥᱮᱱ ᱵᱟᱲᱟ ᱦᱩᱭ ᱠᱟᱱ ᱜᱮᱭᱟ᱾ ᱴᱩᱠ ᱴᱟᱠ ᱦᱮᱸ ᱩᱱᱟᱹᱜ ᱮᱠᱴᱟ ᱫᱚ ᱵᱟᱝ᱾
ᱚᱱᱟ ᱠᱟᱛᱮ ᱟᱛᱩ ᱥᱩᱨ ᱨᱮ ᱚᱸᱰᱮ ᱠᱚ ᱞᱟᱹᱭᱟ ᱾ ᱫᱩᱣᱟᱹᱨ ᱥᱮᱱᱤ ᱢᱤᱫᱴᱟᱝ ᱤᱭᱟᱹ ᱡᱟᱭᱜᱟ᱾
ᱦᱮᱸ ᱦᱮᱸ ᱦᱮᱸ
ᱛᱟᱦᱚᱞᱮ ᱪᱮᱫ ᱞᱮᱠᱟ ᱠᱚ ᱦᱩᱭᱩᱜᱼᱟ ᱚᱸᱰᱮ ᱦᱚᱲ ᱠᱚ?
ᱦᱤᱡᱩᱜ ᱜᱮᱭᱟ ᱠᱚ ᱵᱷᱟᱹᱞᱤ ᱜᱮ ᱢᱟᱱᱮ ᱥᱚᱵ ᱛᱤᱱᱜᱮ ᱦᱚᱲ ᱫᱚ ᱵᱤᱱ ᱧᱟᱢ ᱠᱚᱣᱟ ᱚᱸᱰᱮ ᱫᱚ ᱯᱨᱟᱭ ᱜᱮ᱾ ᱡᱟᱦᱟᱸᱭ ᱵᱟᱝ ᱡᱟᱦᱟᱸᱭ ᱟᱫᱚ ᱩᱱᱟᱹᱜ ᱮᱠᱴᱟ ᱩᱱᱟᱹᱜ ᱞᱟᱹᱴᱩ ᱩᱱᱟᱹᱜ ᱞᱟᱹᱴᱩ ᱞᱟᱹᱴᱩ ᱛᱚ ᱟᱨ ᱵᱟᱝ ᱠᱟᱱᱟ ᱛᱚ ᱛᱟᱦᱚᱞᱮ ᱦᱤᱡᱩᱜ ᱜᱮᱭᱟ ᱠᱚ ᱚᱱᱠᱟ᱾ ᱢᱤᱫᱴᱤᱡ ᱵᱟᱨᱭᱟ ᱯᱷᱮᱢᱮᱞᱤ ᱠᱚ ᱛᱟᱦᱮᱱ ᱜᱮᱭᱟ ᱯᱚᱨᱚᱵ ᱥᱚᱢᱚᱭ᱾
ᱚ ᱛᱟᱦᱚᱞᱮ ᱚᱱᱟ ᱠᱚᱨᱮ ᱛᱚ ᱡᱟᱦᱟᱱ ᱡᱤᱱᱤᱥ ᱠᱚ ᱵᱷᱟᱞᱮ ᱟᱠᱷᱨᱤᱧᱚᱜ ᱛᱟᱯᱮᱭᱟ᱾ ᱚᱱᱠᱟ ᱫᱚᱠᱟᱱ ᱠᱚᱨᱮ
ᱟᱹᱠᱷᱨᱤᱧ ᱫᱚ ᱩᱱᱟᱹᱜ ᱮᱠᱴᱟ ᱫᱚ ᱵᱟᱝ ᱟᱹᱠᱷᱨᱤᱧᱚᱜ-ᱟ, ᱫᱚᱠᱟᱱ ᱦᱚᱸᱛᱚ ᱵᱟᱹᱱᱩᱜᱼᱟ ᱚᱠᱟᱨᱮ ᱟᱹᱠᱷᱨᱤᱧᱚᱜᱼᱟ᱾ ᱚᱸᱰᱮ ᱫᱚ ᱚᱱᱠᱟ ᱫᱚ ᱫᱚᱠᱟᱱ ᱫᱚ ᱵᱟᱹᱱᱩᱜᱼᱟ᱾ ᱚᱸᱰᱮ ᱫᱩᱣᱟᱹᱨᱥᱤᱱᱤ ᱨᱮ ᱡᱟ ᱦᱳᱴᱮᱞ ᱠᱚ ᱢᱮᱱᱟᱜ-ᱟ ᱠᱟᱹᱴᱤᱡ ᱪᱷᱳᱴᱳ ᱢᱚᱴᱳ ᱾ ᱤᱱᱟᱹᱜᱮ ᱟᱫᱚ ᱚᱱᱠᱟ ᱮᱠᱴᱟ ᱫᱚᱠᱟᱱ ᱫᱚ ᱵᱟᱱᱩᱜᱼᱟ ᱱᱚᱰᱮ ᱫᱚ ᱾ ᱡᱚᱛᱚ ᱜᱮ ᱚᱱᱛᱮ ᱨᱮᱱ ᱫᱚ ᱠᱩᱪᱟᱹ ᱠᱚ ᱦᱩᱭᱩᱜᱼᱟ ᱾
ᱚ
ᱚᱱᱰᱮ ᱜᱮ ᱡᱚᱛᱚᱱᱟᱜ ᱧᱟᱢᱚᱜᱼᱟ ᱛᱚ ᱾
ᱱᱮᱛᱟᱨ ᱫᱤᱱ ᱥᱮ ᱚᱠᱟ ᱞᱮ ᱚᱠᱟ ᱥᱚᱢᱚᱭ ᱵᱤᱥᱤ ᱠᱚ ᱦᱤᱡᱩᱜᱼᱟ?
ᱯᱤᱠᱱᱤᱠ ᱥᱚᱢᱚᱭ ᱜᱮ ᱤᱱ ᱥᱚᱢᱚᱭ ᱜᱮ ᱰᱷᱮᱨ ᱠᱚ ᱦᱤᱡᱩᱜ-ᱟ ᱾ ᱮᱴᱟᱜ ᱥᱚᱢᱚᱭ ᱫᱚ ᱩᱱᱟᱹᱜ ᱮᱠᱴᱟ ᱫᱚ ᱵᱟᱠᱚ ᱦᱤᱡᱩᱜᱼᱟ ᱾
ᱦᱩᱸ
ᱦᱩᱸ
ᱵᱟᱝ ᱱᱚᱣᱟ ᱫᱟᱲᱟᱱ ᱠᱚᱫᱚ ᱫᱟᱜ ᱡᱟᱹᱯᱩᱫ ᱫᱤᱱ ᱫᱚ ᱟᱨ ᱵᱟᱝ ᱠᱟᱱᱟ ᱾ ᱯᱷᱟᱸᱠᱟ ᱫᱤᱱ ᱠᱷᱟᱡ ᱫᱚ ᱦᱳᱭᱳᱜᱼᱟ ᱾
ᱦᱮᱸ
ᱦᱩᱸ
ᱟᱫᱚ ᱱᱤᱛᱚᱜ ᱫᱚ ᱵᱩᱨᱩ ᱠᱚ ᱧᱮᱞ ᱜᱮᱭᱟ ᱟᱹᱰᱤ ᱪᱮᱦᱮᱨᱟ ᱾
ᱦᱮᱸ ᱱᱤᱛᱚᱜ ᱫᱚ ᱧᱮᱞ ᱫᱚ ᱪᱮᱦᱮᱨᱟ ᱜᱮ ᱦᱮᱸ ᱾ ᱫᱟᱜ ᱥᱚᱢᱚᱭ ᱠᱚᱛᱚ ᱦᱮᱸ ᱦᱮᱸ ᱱᱤᱛᱚᱜ ᱠᱷᱟᱱ ᱫᱚ ᱵᱮᱥ ᱪᱮᱨᱦᱟ ᱧᱮᱞᱚᱜ ᱦᱚᱸ ᱧᱮᱞᱚᱜᱼᱟ ᱦᱩᱸ
ᱛᱟᱦᱚᱞᱮ ᱩᱫ ᱠᱚᱫᱚ ᱩᱢᱩᱜ ᱠᱟᱱᱟ ᱥᱮ ᱵᱟᱝ?
ᱩᱫ ᱚᱢᱚᱱᱚᱜ ᱠᱟᱱ ᱜᱮᱭᱟ ᱱᱚᱛᱮ ᱫᱚ ᱫᱤᱱ ᱦᱤᱞᱳᱜ ᱞᱮᱠᱟᱜᱮ ᱾
ᱦᱮᱸ ᱟᱫᱚ ᱟᱨ ᱛᱤᱦᱮᱧ ᱛᱚ ᱱᱚᱜᱼᱚᱭ ᱫᱟᱜ ᱦᱚᱛᱚ? ᱵᱟᱝ ᱥᱮᱱ ᱵᱟᱲᱟᱜ ᱦᱩᱭᱩᱜ ᱠᱟᱱᱟ ᱾ ᱵᱞᱟ ᱱᱚᱣᱟ ᱫᱤᱭᱮ ᱜᱚᱴᱟ ᱵᱩᱨᱩ ᱦᱚᱸ ᱞᱚᱦᱚᱫ ᱤᱭᱟᱹ ᱫᱟᱨᱮ ᱠᱚᱦᱚᱸ ᱫᱟᱜ ᱛᱮ ᱯᱮᱨᱮᱡ ᱟ ᱛᱟᱦᱚᱞᱮᱼᱼ ᱥᱮᱱᱚᱜ ᱢᱟᱱᱮ ᱜᱚᱴᱟ ᱞᱚᱦᱚᱫᱚᱜᱼᱟ, ᱦᱟᱹᱭ ᱵᱟᱝ ᱪᱟᱞᱟᱜ ᱦᱩᱭᱩᱜᱼᱟ ᱾
ᱦᱩᱸ
ᱚᱱᱟᱛᱮ ᱵᱟᱝ ᱥᱮᱱᱚᱜ ᱵᱟᱲᱟᱭ ᱦᱩᱭᱩᱜ ᱠᱟᱱᱟ ᱾
ᱤᱧ ᱦᱟᱜ ᱱᱤᱛᱚ ᱫᱚ ᱵᱩᱨᱩ ᱯᱩᱨᱩ ᱥᱚᱫ ᱨᱮᱜᱮ ᱫᱚᱢᱮ ᱜᱟᱡᱟᱲ ᱲᱚᱜᱟ ᱛᱚ ᱱᱤᱛ ᱫᱚ ᱾
ᱦᱟᱸ
ᱦᱮᱸ